ᱦᱮᱞᱳᱣ᱾
ᱡᱚᱦᱟᱨ ᱜᱮ ᱜᱚᱝᱠᱮ᱾
ᱦᱮᱸ ᱡᱚᱦᱟᱨ ᱜᱮ ᱜᱚᱝᱠᱮ, ᱚᱠᱟ ᱞᱮᱠᱟ ᱢᱮᱱᱟᱜ ᱵᱤᱱᱟ ᱜᱚᱝᱠᱮ?
ᱟᱨ ᱢᱚᱡᱽ ᱵᱟᱲᱟ ᱜᱮ ᱜᱚᱝᱠᱮ ᱢᱚᱡᱽ ᱵᱟᱲᱟᱜᱮ, ᱟᱹᱵᱤᱱ ᱜᱮ?
ᱤᱧ ᱦᱚᱸ ᱱᱟᱯᱟᱭ ᱵᱟᱲᱟ ᱜᱮ ᱜᱚᱝᱠᱮ ᱾
ᱟᱪᱪᱷᱟ, ᱚᱲᱟᱜ ᱠᱚᱨᱮ ᱫᱚ ᱛᱟᱦᱚᱞᱮ ᱥᱟᱱᱟᱢ ᱠᱚᱜᱮ ᱛᱚ ᱱᱟᱯᱟᱭ ᱵᱟᱲᱟ ᱜᱮ?
ᱦᱮᱸ ᱜᱚᱝᱠᱮ ᱡᱷᱚᱛᱚ ᱜᱮ ᱱᱟᱯᱟᱭ ᱵᱟᱲᱟ ᱜᱮ ᱢᱮᱱᱟᱜ ᱠᱚᱣᱟ᱾
ᱚᱠᱛᱚ ᱯᱚᱞᱚᱢᱚᱜ ᱠᱟᱱᱟ
ᱵᱟ ᱵᱟ ᱜᱚᱝᱠᱮ ᱵᱟᱞᱤᱧ ᱦᱤᱲᱤᱧ ᱠᱟᱫ ᱵᱤᱱᱟ ᱦᱤᱲᱤᱧ ᱫᱚ᱾
ᱟᱪᱪᱷᱟ ᱟᱪᱪᱷᱟ ᱟᱪᱪᱷᱟ᱾
ᱛᱟᱦᱚᱞᱮ ᱜᱚᱝᱠᱮ ᱚᱠᱟ ᱞᱮᱠᱟ ᱫᱟᱜ ᱡᱟᱹᱲᱤ ᱠᱚᱫᱚ ᱦᱩᱭᱩᱜ ᱠᱟᱱᱟ ᱚᱱᱛᱮ?
ᱦᱮᱸ ᱟᱞᱚ ᱵᱤᱱ ᱞᱟᱹᱭᱟ ᱜᱚᱝᱠᱮ ᱫᱟᱜ ᱫᱟᱜ ᱛᱮ ᱫᱟᱜ ᱫᱟᱜ ᱛᱮ ᱥᱚᱵ ᱫᱤᱱ ᱮ ᱫᱟᱜ ᱠᱮᱫᱟ ᱜᱚᱝᱠᱮ ᱚᱠᱟ ᱫᱤᱱ ᱡᱮ ᱱᱚᱣᱟ ᱮᱠ ᱫᱤᱱ ᱱᱚᱝᱠᱟᱱ ᱠᱟᱛᱷᱟ ᱜᱮ ᱵᱟᱝ ᱠᱟᱱᱟ ᱫᱚᱢᱮ ᱫᱟᱜ ᱥᱮᱛᱳᱝ ᱥᱮᱛᱳᱝ ᱫᱚ ᱚᱱᱠᱟ ᱵᱟᱹᱱᱩᱜ-ᱟ ᱜᱚᱝᱠᱮ᱾ ᱛᱮᱦᱤᱧ ᱱᱚᱜ-ᱚᱭ ᱫᱟᱜ ᱨᱮᱱᱟᱜ ᱫᱟᱜ ᱫᱟᱜ ᱧᱮᱞᱚᱜ ᱠᱟᱱ ᱜᱮᱭᱟ ᱟᱵᱚᱦᱟᱣᱟ ᱚᱱᱛᱮ ᱜᱚᱝᱠᱮ?
ᱜᱚᱝᱠᱮ ᱱᱚᱱᱛᱮ ᱦᱚᱸ ᱱᱚᱝᱠᱟᱜᱮ ᱟᱵᱚᱦᱟᱣᱟ ᱫᱚ ᱮᱠᱫᱚᱢ ᱫᱟᱜ ᱫᱟᱜ ᱜᱮ
ᱟᱪᱪᱷᱟ ᱟᱪᱪᱷᱟ᱾ ᱟᱪᱪᱷᱟ ᱱᱤᱛ ᱫᱚ ᱚᱲᱟᱜ ᱨᱮᱜᱮ ᱢᱮᱱᱟᱜ ᱵᱤᱱᱟ ᱥᱮ ᱵᱟᱭᱨᱮ ᱥᱮᱫ ᱵᱤᱱ ᱪᱟᱞᱟᱣ ᱠᱟᱱᱟ?
ᱜᱚᱝᱠᱮ ᱱᱤᱛ ᱫᱚ ᱚᱲᱟᱜ ᱨᱮᱜᱮ ᱢᱮᱱᱟᱜ ᱟᱠᱟᱫ ᱞᱤᱧ-ᱟ᱾
ᱟᱪᱪᱷᱟ ᱟᱪᱪᱷᱟ ᱟᱪᱪᱷᱟ᱾
ᱪᱟᱞᱟᱜ ᱪᱟᱞᱟᱜ ᱞᱤᱧ ᱞᱟᱹᱭ ᱫᱟ ᱟᱹᱞᱤᱧ ᱦᱚᱸ᱾
ᱵᱟᱭᱨᱮ ᱠᱟᱹᱢᱤ ᱵᱤᱱ ᱵᱟᱜᱟᱜ ᱥᱮ ᱜᱚᱝᱠᱮ?
ᱜᱟᱯᱟ ᱢᱮᱭᱟᱝ ᱠᱚᱥᱮᱫ ᱜᱮᱞᱤᱧ ᱞᱟᱹᱭ ᱫᱟ ᱦᱟᱸᱜ ᱞᱤᱧ ᱪᱟᱞᱟᱜ-ᱟ ᱦᱟᱸᱜ
ᱟᱪᱪᱷᱟ ᱟᱪᱪᱷᱟ ᱚᱠᱟ ᱥᱮᱫ ᱵᱤᱱ ᱪᱟᱞᱟᱜ-ᱟ ᱜᱚᱢᱠᱮ?
ᱟᱹᱞᱤᱧ ᱫᱚ ᱟᱱᱮ ᱠᱚᱞᱠᱟᱛᱟ᱾
ᱟᱪᱪᱷᱟ ᱱᱚᱸᱰᱮ ᱠᱷᱚᱱ ᱱᱚᱸᱰᱮ ᱫᱚ ᱞᱟᱦᱟ ᱨᱮᱜᱮ ᱵᱤᱱ ᱪᱟᱞᱟᱣ ᱠᱳᱞᱠᱟᱛᱟ ᱱᱚᱣᱟ ᱞᱟᱦᱟ ᱵᱤᱱ ᱪᱟᱞᱟᱣ ᱵᱟᱲᱟ ᱠᱟᱱᱟ?
ᱦᱮᱸ ᱜᱚᱝᱠᱮ ᱪᱟᱞᱟᱣ ᱞᱮᱱ ᱜᱮᱭᱟ ᱛᱚ᱾
ᱟᱪᱪᱷᱟ᱾
ᱚᱸᱰᱮ ᱜᱮ ᱢᱮᱱᱟᱜ ᱞᱤᱧᱭᱟ ᱛᱚᱵᱮ ᱠᱳᱞᱠᱟᱛᱟ ᱨᱮᱜᱮ ᱦᱟᱸᱜ᱾
ᱟᱪᱪᱷᱟ ᱟᱪᱪᱷᱟ ᱟᱪᱪᱷᱟ ᱢᱟ ᱛᱟᱦᱞᱮ ᱟᱵᱤᱱ ᱫᱚ ᱛᱟᱦᱚᱞᱮ ᱚᱸᱰᱮ ᱜᱮᱵᱤᱱ ᱛᱟᱦᱮᱱ ᱞᱟᱹᱭ ᱛᱟᱦᱮᱸ ᱫᱚᱵᱤᱱ ᱛᱟᱦᱮᱱ ᱠᱟᱱ ᱛᱟᱹᱵᱤᱱ ᱱᱚᱰᱮ?
ᱦᱮᱸ ᱜᱚᱝᱠᱮ ᱠᱳᱞᱠᱟᱛᱟ ᱨᱮᱜᱮ ᱞᱤᱧ ᱛᱟᱦᱮᱱ ᱠᱟᱱ ᱛᱟᱦᱮᱫ᱾
ᱚᱻ ᱜᱚᱝᱠᱮ ᱟᱞᱚᱵᱤᱱ ᱞᱟᱹᱭᱟ ᱟᱵᱚᱣᱟᱜ ᱥᱟᱹᱨᱤᱜᱮ ᱥᱟᱱᱛᱟᱲ ᱥᱟᱶᱛᱟ ᱨᱮᱫᱚ ᱢᱤᱫᱴᱮᱱ
ᱧᱮᱞ ᱵᱤᱱ ᱢᱮᱱᱠᱷᱟᱱ ᱡᱟᱦᱟᱸ ᱨᱩᱣᱟᱹ ᱦᱟᱹᱥᱩ ᱨᱮ ᱴᱟᱠᱟ ᱯᱚᱭᱥᱟ ᱥᱟᱥᱛᱚ ᱫᱚ ᱥᱟᱹᱨᱤᱜᱮ ᱟᱹᱰᱤ ᱮᱠᱟᱱ ᱞᱟᱹᱠᱛᱤ ᱠᱟᱱ ᱟᱹᱞᱤᱧ ᱞᱤᱧ ᱢᱮᱱᱟ ᱟᱵᱤᱱ ᱱᱚᱜ-ᱚᱭ ᱵᱤᱱ ᱪᱟᱞᱟᱜ ᱠᱟᱱᱟ ᱟᱞᱤᱧ ᱞᱤᱧ ᱢᱮᱱᱟ ᱥᱟᱱᱟᱢ ᱡᱩᱭᱚᱱ ᱠᱚᱜᱮ ᱪᱟᱞᱟᱣ ᱞᱟᱹᱠᱛᱤ ᱠᱟᱱᱟ ᱡᱩᱫᱤ ᱚᱱᱠᱟ ᱚᱞ ᱡᱩᱫᱤ ᱚᱱᱠᱟ ᱚᱞᱚᱜ ᱯᱟᱲᱦᱟᱜ ᱯᱩᱨᱟᱹᱣ ᱠᱟᱛᱮᱫ ᱚᱱᱠᱟ ᱡᱚᱠᱷᱚᱱ ᱠᱟᱹᱣᱰᱤ ᱨᱮᱱᱟᱜ ᱠᱤᱪᱷᱩ ᱡᱚᱠᱷᱚᱱ ᱫᱚᱨᱠᱟᱨ ᱞᱟᱜᱟᱣ ᱵᱚᱱᱟ ᱦᱮ ᱥᱮ ᱱᱚᱣᱟ ᱫᱚ ᱱᱚᱣᱟ ᱫᱚ ᱫᱟᱭᱤᱛᱛᱚ ᱠᱟᱱ ᱛᱟᱵᱚᱱᱟ ᱟᱨ ᱜᱚᱢᱠᱮ ᱛᱟᱦᱚᱞᱮ ᱚᱸᱰᱮ ᱠᱳᱞᱠᱟᱛᱟ ᱨᱮᱫᱚ ᱚᱰᱮ ᱫᱚ ᱪᱮᱫ ᱢᱟᱱᱮ ᱪᱮᱫ ᱵᱤᱱ ᱛᱮᱭᱟᱨ ᱮᱫᱟ ᱚᱸᱰᱮ ᱫᱚ?
ᱜᱚᱝᱠᱮ ᱱᱤᱛᱚᱜ ᱫᱚ ᱞᱟᱹᱭ ᱞᱮᱠᱷᱟᱱ ᱤᱭᱟᱹ ᱞᱤᱧ ᱠᱟᱹᱢᱤ ᱠᱟᱱᱟ ᱱᱤᱛᱚᱜ ᱫᱚ᱾ ᱚᱸᱰᱮ ᱨᱚᱝ ᱯᱷᱮᱠᱴᱚᱨᱤ ᱨᱮ ᱜᱚᱝᱠᱮ᱾
ᱟᱪᱪᱷᱟ ᱟᱪᱪᱷᱟ᱾
ᱨᱚᱝ ᱠᱚ ᱢᱮᱥᱤᱱ ᱛᱮ ᱵᱮᱱᱟᱜ-ᱟ ᱚᱱᱟ ᱠᱚ ᱯᱮᱠᱤᱝ ᱦᱩᱭᱩᱜ-ᱟ ᱚᱱᱟ ᱠᱚ᱾
ᱟᱪᱪᱷᱟ ᱟᱪᱪᱷᱟ ᱟᱪᱪᱷᱟ ᱜᱚᱝᱠᱮ ᱵᱩᱡᱽ ᱠᱟᱫᱟ ᱞᱤᱧ ᱦᱩᱸ᱾ ᱞᱟᱹᱭ ᱵᱟᱲᱟᱭ ᱫᱟᱞᱤᱧ ᱡᱮ ᱠᱷᱟᱱ ᱪᱟᱞᱟᱜ ᱦᱩᱭᱩᱜ-ᱟ ᱠᱷᱟᱱ ᱦᱮᱸᱥᱮ ᱪᱮᱫ?
ᱦᱳᱭ, ᱛᱟᱦᱮ ᱜᱚᱢᱠᱮ ᱯᱟᱨᱚᱢᱮᱱ ᱫᱚ ᱟᱢᱵᱟᱵᱩᱴᱤ ᱠᱚ ᱚᱠᱟ ᱞᱮᱠᱟ ᱯᱮ ᱢᱟᱱᱟᱣ ᱵᱟᱲᱟ ᱠᱮᱫᱮᱭᱟ?
ᱟᱨ ᱜᱚᱝᱠᱮ ᱟᱞᱚᱵᱮᱱ ᱞᱟᱹᱭᱟ ᱥᱮ ᱟᱢᱵᱟᱹᱵᱩᱛᱤ ᱟᱹᱞᱤᱧ ᱦᱚᱸ ᱚᱱᱠᱟ ᱠᱷᱟᱱ ᱚᱲᱟᱜ ᱨᱮᱫᱚ ᱵᱟᱹᱱᱩᱜ ᱠᱟᱜ ᱞᱤᱧᱟᱹ ᱠᱟᱹᱡ ᱵᱟᱭᱨᱮ ᱥᱮᱫ ᱞᱤᱧ ᱦᱮᱡ ᱟᱠᱟᱱᱟ ᱟᱜᱠᱷᱟᱱ ᱦᱮᱸ᱾
ᱚ ᱵᱟᱭᱨᱮ ᱵᱤᱱ ᱦᱮᱡ ᱠᱟᱱᱟ?
ᱱᱚᱱᱛᱮ ᱠᱷᱚᱱᱟᱜ ᱟᱹᱞᱤᱧ ᱦᱚᱸ ᱢᱮᱱᱟᱜ ᱞᱤᱧᱟᱹ᱾ ᱵᱮᱝᱜᱟᱞ,
ᱜᱚᱢᱠᱮ ᱟᱹᱰᱤ ᱡᱷᱟᱹᱞ ᱫᱚ ᱢᱟᱥᱮ ᱵᱮᱝᱜᱟᱞᱩᱨᱩ ᱫᱚ᱾
ᱟᱹᱰᱤ ᱡᱷᱟᱹᱞ ᱮᱠᱫᱚᱢ ᱟᱹᱰᱤ ᱡᱷᱟᱹᱞ ᱜᱚᱢᱠᱮ ᱟᱹᱰᱤ ᱡᱷᱟᱹᱞ ᱟᱵᱚ ᱥᱟᱱᱛᱟᱲ ᱦᱚᱸ ᱵᱟᱹᱱᱩᱜ ᱠᱚᱣᱟ ᱟᱹᱞᱤᱧ ᱡᱟᱦᱟᱸᱨᱮ ᱢᱮᱱᱟᱜ ᱞᱤᱧᱟᱹ ᱮᱢᱚᱱ ᱞᱤᱧ ᱡᱟᱞᱟ ᱟᱠᱟᱱᱟ᱾ ᱦᱮᱸ ᱠᱷᱟᱞᱤ ᱦᱮᱸ᱾
ᱱᱚᱛᱮᱨᱮ ᱛᱤᱥ ᱠᱚᱨᱮ ᱵᱤᱱ ᱨᱩᱣᱟᱹᱲᱟ ᱦᱟᱸᱜ?
ᱟᱫᱚ ᱜᱚᱝᱠᱮ
ᱨᱩᱣᱟᱹᱲ ᱵᱤᱞᱚᱢ ᱧᱚᱜᱚᱜ ᱜᱮᱭᱟ ᱨᱚᱦᱚᱭ ᱠᱚᱫᱚ ᱠᱷᱟᱱ ᱚᱲᱟᱜ ᱜᱚᱝᱠᱮ ᱜᱮ ᱢᱮᱱᱟᱭᱟ ᱩᱱᱤᱜᱮ ᱦᱟᱸᱜ ᱠᱷᱟᱱᱮ ᱧᱮᱞᱟ ᱵᱚᱨ ᱥᱚᱫᱚᱜ-ᱟ ᱠᱷᱟᱱ᱾ ᱟᱨ ᱛᱟᱦᱞᱮ ᱟᱹᱵᱤᱱ ᱫᱚ ᱪᱟᱞᱟᱣ ᱞᱮᱱᱟ ᱵᱤᱱ ᱨᱮ?
ᱦᱮᱸ ᱟᱞᱤᱧ ᱫᱚ ᱪᱟᱞᱟᱣ ᱞᱮᱱ ᱛᱟᱦᱮᱸᱜ ᱞᱤᱧ ᱟᱢᱵᱟᱵᱚᱛᱤ ᱞᱟᱦᱟᱜᱮ ᱚᱲᱟᱜ᱾
ᱟᱪᱷᱟ ᱟᱪᱷᱟ ᱟᱪᱷᱟ᱾
ᱟᱫᱚ ᱦᱟᱸᱜ ᱢᱤᱫ ᱦᱟᱯ ᱢᱤᱫ ᱟ ᱞᱟᱹᱭ ᱫᱟᱞᱤᱧ ᱦᱟᱸᱜ ᱚᱲᱟᱜ ᱜᱚᱝᱠᱮ ᱞᱟᱹᱭ ᱡᱮ ᱟᱨ ᱠᱟᱹ ᱚᱱᱮ ᱦᱩᱲᱩ ᱨᱚᱦᱚᱭ ᱠᱟᱹᱴᱤᱡ ᱵᱟᱠᱤ ᱢᱮᱱᱟᱜ-ᱟ ᱱᱚᱣᱟ ᱠᱚᱜᱮ ᱥᱟᱹᱛ ᱠᱟᱛᱮᱫ ᱦᱟᱸᱜ ᱟᱫᱚ ᱪᱟᱞᱟᱜ ᱛᱟᱞᱟᱝ ᱢᱮ ᱦᱟᱸᱜ᱾
ᱟᱪᱪᱷᱟ, ᱟᱫᱚ ᱟᱹᱞᱤᱧ ᱫᱚᱞᱤᱧ ᱢᱮᱱᱟ ᱚᱲᱟᱜ ᱜᱚᱝᱠᱮ ᱛᱟ ᱴᱠᱚᱣᱟᱜ ᱠᱟᱛᱷᱟ ᱦᱚᱸ ᱢᱟᱡᱷᱮ ᱢᱟᱡᱷᱮ ᱫᱚ ᱟᱸᱡᱚᱢ ᱞᱟᱹᱠᱛᱤ ᱠᱟᱱᱟ᱾
ᱦᱮᱸ ᱜᱚᱝᱠᱮ, ᱦᱳᱭ ᱜᱚᱝᱠᱮ ᱟᱸᱡᱚᱢ ᱞᱟᱹᱠᱛᱤ ᱢᱮᱱᱟᱜ-ᱟ ᱚᱲᱟᱜ ᱜᱚᱝᱠᱮ᱾
ᱴᱷᱤᱠ ᱴᱷᱤᱠ ᱴᱷᱤᱠ, ᱛᱟᱦᱞᱮ ᱚᱠᱟᱞᱮᱠᱟ ᱵᱤᱱ ᱢᱟᱱᱟᱣ ᱠᱮᱫᱟ?
ᱦᱮᱸ ᱜᱚᱝᱠᱮ ᱢᱟᱱᱟᱣ ᱠᱮᱫᱟᱞᱤᱧ ᱠᱟᱹᱴᱤᱡ ᱵᱷᱟᱞᱮ ᱚᱠᱚᱡ ᱜᱮ᱾
ᱟᱹᱰᱤ ᱪᱚᱨᱚᱠ᱾
ᱛᱟᱦᱞᱮ ᱜᱚᱝᱠᱮ ᱥᱚᱨᱦᱟᱭ ᱠᱚᱥᱮᱫ ᱵᱤᱱ ᱦᱤᱡᱩᱜ-ᱟ ᱥᱮ ᱪᱮᱫ ᱚᱲᱟᱜ ᱫᱚ?
ᱟᱫᱚ ᱜᱚᱝᱠᱮ ᱚᱱᱟ ᱜᱮᱛᱚ ᱦᱟᱸᱜ ᱠᱷᱟᱱ ᱟᱹᱞᱤᱧ ᱞᱤᱧ ᱧᱮᱞᱫᱟ ᱦᱟᱸᱜ ᱠᱷᱟᱱ ᱦᱳᱭᱛᱳ ᱫᱟᱸᱟᱭ ᱵᱚᱸᱜᱟ ᱚᱜᱽᱞᱤᱧ ᱫᱟᱞ ᱟᱨ ᱫᱟᱸᱥᱟᱭ ᱨᱮᱜᱮᱞᱤᱧ ᱛᱟᱦᱮᱸ ᱩᱛᱟᱹᱨᱚᱜᱼᱟ ᱦᱮᱸ ᱟᱨ ᱫᱟᱸᱥᱟᱭ ᱫᱚᱱ ᱠᱚ ᱵᱟᱜᱟᱣ ᱦᱩᱭᱩᱜ
ᱦᱩᱸ᱾
ᱡᱚᱛᱚ ᱜᱮ ᱦᱟᱸᱜ ᱠᱷᱟᱱ ᱫᱟᱸᱥᱟᱭ ᱫᱚᱱ ᱫᱟᱸᱥᱟᱭ ᱨᱮᱫᱚ ᱵᱟᱜᱟᱜ ᱦᱩᱭᱩᱜ-ᱟ᱾ ᱟᱫᱚᱞᱤᱧ ᱢᱮᱱᱫᱟ ᱜᱚᱝᱠᱮ ᱟᱯᱮ ᱥᱮᱫ ᱫᱚ ᱫᱟᱸᱟᱭ ᱫᱚᱠᱚ ᱥᱮ ᱵᱟᱝ?
ᱦᱮᱸ ᱜᱚᱝᱠᱮ ᱪᱮᱫᱟᱜ ᱵᱟᱝ ᱫᱚᱢᱮ ᱞᱮ ᱮᱱᱮᱡᱟ ᱟᱞᱮ ᱥᱮᱫ ᱫᱚ᱾ ᱫᱟᱸᱥᱟᱭ ᱮᱱᱮᱡ ᱫᱚ᱾
ᱵᱟᱝ, ᱟᱪᱪᱷᱟ᱾
ᱫᱚᱢᱮ ᱠᱚ ᱡᱩᱞᱩᱢ ᱜᱮᱛᱟᱞᱮᱭᱟ ᱜᱚᱝᱠᱮ ᱟᱞᱮᱨᱮᱱ ᱠᱚᱲᱟ ᱠᱚᱫᱚ ᱮᱠᱫᱚᱢ᱾
ᱵᱟᱦ ᱜᱚᱝᱠᱮ᱾
ᱜᱚᱝᱠᱮ ᱢᱟᱡᱷᱮ ᱢᱟᱡᱷᱮ ᱫᱚ ᱢᱟᱱᱮ ᱚᱠᱟ ᱠᱚᱨᱮ ᱫᱚ ᱨᱟᱥᱤ ᱟᱛᱩ ᱞᱮᱠᱷᱟᱱ ᱫᱚ ᱵᱟᱥᱟ ᱠᱟᱛᱮᱜ ᱦᱚᱸᱞᱮ ᱮᱱᱮᱡ ᱟᱠᱚ ᱜᱮᱭᱟ᱾
ᱵᱟᱦ ᱟ, ᱥᱟᱹᱨᱤᱜᱮ ᱜᱚᱜᱠᱮ ᱟᱹᱰᱤ ᱟᱹᱵᱤᱱᱟᱜ ᱠᱟᱛᱷᱟ ᱟᱸᱡᱚᱢ ᱠᱟᱛᱮ ᱦᱚᱸ ᱟᱹᱰᱤ ᱢᱚᱱᱮᱨᱮ ᱟᱹᱰᱤ ᱪᱟ ᱠᱩᱥᱤ ᱞᱤᱧ ᱟᱹᱭᱠᱟᱹᱣ ᱠᱮᱫᱟ ᱠᱟᱨᱚᱱ ᱫᱚ ᱛᱮᱦᱮᱧ ᱟᱹᱰᱤ ᱜᱟᱱ ᱟᱭᱢᱟ ᱜᱟᱱ ᱟᱹᱛᱩ ᱫᱚ ᱦᱚᱭᱛᱳ ᱫᱟᱸᱥᱟᱭ ᱮᱱᱮᱡ ᱫᱚ ᱚᱝᱠᱟ ᱫᱚ ᱵᱟᱝ ᱧᱮᱞᱚᱜ-ᱟ ᱢᱟᱱᱮ ᱫᱚ ᱵᱟᱝ ᱧᱮᱞᱚᱜ ᱠᱟᱱ ᱛᱟᱵᱚᱱᱟ ᱦᱤᱲᱤᱧ ᱤᱫᱤᱭ ᱛᱟᱵᱚᱱᱟ
ᱦᱳᱭ ᱜᱚᱝᱠᱮ᱾
ᱟᱨ ᱛᱟᱦᱞᱮ ᱜᱚᱝᱠᱮ ᱚᱱᱛᱮ ᱫᱚ ᱵᱟ ᱢᱟᱱᱮ ᱛᱤᱥ ᱠᱷᱚᱱᱟᱜ ᱫᱟᱸᱥᱟᱭ ᱫᱚᱱ ᱫᱚᱯᱮ ᱩᱰᱩᱝᱚᱜ-ᱟ?
ᱜᱚᱝᱠᱮ ᱟᱞᱮ ᱫᱚ ᱱᱟᱱᱛᱮ ᱫᱚ ᱵᱮᱥᱤᱨ ᱵᱷᱟᱜᱽ ᱢᱚᱬᱮ ᱫᱤᱱ ᱜᱮ ᱫᱟᱸᱥᱟᱭ ᱫᱟᱬᱟᱱ ᱫᱟᱞᱮ ᱩᱰᱩᱝᱚᱜ-ᱟ ᱦᱟᱸᱜ᱾ ᱢᱚᱬᱮ ᱫᱤᱱ ᱦᱟᱸᱜ᱾
ᱵᱮᱞ ᱵᱚᱞᱚᱱ ᱯᱮ ᱮᱠᱫᱚᱢ ᱢᱚᱬᱮ ᱫᱤᱱ ᱮᱠᱫᱚᱢ ᱵᱮᱞ ᱵᱚᱨᱚᱱ ᱠᱚ ᱥᱩᱨᱩ ᱠᱟᱛᱮᱫ ᱮᱠᱫᱚᱢ ᱦᱟᱸᱜ᱾
ᱟᱪᱪᱷᱟ ᱟᱪᱪᱷᱟ᱾ ᱟᱪᱪᱷᱟ, ᱯᱮ ᱮᱱᱮᱡ ᱛᱟᱵᱚᱱᱟ ᱡᱮᱢᱚᱱ ᱟᱞᱮᱥᱮᱡ ᱫᱚ ᱡᱮᱢᱚᱱ ᱫᱟᱸ ᱵᱷᱩᱣᱟᱹᱝ ᱪᱷᱚᱱᱫᱚ ᱵᱮᱥ ᱠᱟᱛᱮᱫ ᱟᱞᱮ ᱞᱮ ᱥᱟᱡᱟᱣ ᱠᱟᱛᱮᱫ ᱞᱮ ᱫᱚᱱ ᱞᱮ ᱜᱩᱨᱩ ᱟᱛᱮᱜ ᱫᱚᱱ ᱩᱰᱩᱝᱚᱜ-ᱟ ᱚᱱᱛᱮ ᱫᱚ ᱚᱠᱟ ᱞᱮᱠᱟ ᱠᱚ ᱫᱚᱱᱟ ᱥᱮ ᱚᱠᱟ ᱞᱮᱠᱟ ᱠᱚ ᱥᱟᱡᱟᱜ-ᱟ?
ᱦᱮᱸ ᱜᱚᱝᱠᱮ ᱟᱞᱮ ᱦᱚᱸ ᱞᱟᱹᱭ ᱞᱮᱠᱷᱟᱱ ᱟᱯᱮ ᱞᱮᱠᱟᱜᱮ ᱮᱠᱫᱚᱢ ᱢᱟᱱᱮ ᱱᱚᱰᱮ ᱡᱚᱠᱷᱚᱱ ᱤᱫ ᱟᱜ ᱩᱢᱢ ᱤᱭᱟᱹ ᱞᱟᱦᱟᱨᱮ ᱢᱤᱫ ᱦᱟᱯᱛᱟ ᱵᱟᱠᱷᱟᱱ ᱵᱟᱨ ᱦᱟᱯᱛᱟ ᱞᱟᱦᱟᱨᱮ ᱜᱩᱨᱩ ᱞᱮ ᱟᱬᱜᱚᱭ ᱭᱟ ᱥᱩᱱᱩᱢ ᱥᱤᱸᱫᱩᱨ ᱞᱮ ᱟᱬᱜᱚᱭ ᱛᱮ ᱮᱱᱮᱡ ᱠᱚᱞᱮ ᱥᱟᱹᱛ ᱥᱟᱯᱲᱟᱣ ᱛᱟᱞᱮ ᱯᱨᱮᱠᱴᱤᱥ ᱵᱟᱲᱟᱜ ᱟᱞᱮ ᱟᱨ ᱡᱮᱫᱤᱱ ᱠᱷᱚᱱᱞᱮ ᱩᱰᱩᱝᱚᱜ-ᱟ ᱥᱮᱫᱤᱱ ᱦᱚᱸ ᱠᱟᱹᱴᱤᱡ ᱵᱚᱸᱜᱟ ᱵᱩᱨᱩ ᱵᱟᱲᱟ ᱠᱟᱛᱮ ᱮᱠᱫᱚᱢ ᱟᱞᱮ ᱦᱚᱸ ᱮᱠᱫᱚᱢ ᱡᱟᱦᱟᱸ ᱥᱟᱯᱟᱵ ᱠᱚ ᱢᱮᱱᱟᱜ-ᱟ ᱵᱷᱩᱣᱟᱹᱝ ᱛᱷᱮᱠᱮ, ᱛᱤᱨᱭᱳ ᱛᱷᱮᱠᱮ, ᱵᱟᱱᱟᱢ ᱛᱷᱮᱠᱮ, ᱱᱤᱯᱩᱨᱴ ᱛᱷᱮᱠ-ᱮ ᱜᱚᱝᱠᱮ ᱚᱱᱟ ᱠᱚ ᱡᱷᱚᱛᱚ ᱮᱠᱫᱚᱢ ᱡᱷᱚᱛᱚ ᱤᱫᱤ ᱠᱟᱛᱮᱜ ᱜᱮᱞᱮ ᱥᱮᱱᱚᱜ-ᱟ ᱟᱞᱮ ᱦᱚᱸ ᱫᱟᱸᱥᱟᱭ ᱫᱟᱲᱟᱱ ᱞᱮ ᱩᱰᱩᱝᱚᱜ-ᱟ᱾
ᱥᱟᱹᱨᱤᱜᱮ ᱜᱚᱝᱠᱮ ᱦᱚᱭᱛᱚ ᱛᱮᱦᱮᱧ ᱟ ᱦᱚᱜ-ᱚᱭ ᱛᱚ ᱛᱮᱦᱧ ᱟᱵᱚᱵᱚᱱ ᱥᱟᱶᱛᱟ ᱨᱮᱵᱚᱱ ᱥᱟᱵ ᱫᱚᱦᱚᱭᱮᱫ ᱛᱮ ᱥᱟᱹᱨᱤᱜᱮ ᱦᱚᱭᱛᱚ ᱛᱮᱦᱮᱧ ᱥᱟᱹᱨᱤᱜᱮ ᱥᱟᱱᱛᱟᱲ ᱥᱟᱶᱛᱟᱨᱮ ᱛᱮᱦᱮᱧ ᱫᱟᱸᱥᱟᱭ ᱮᱱᱮᱡ ᱨᱮᱱᱟᱜ ᱮᱱᱮᱢ ᱟᱹᱰᱤᱴᱟᱜ ᱧᱮᱞᱚᱜ-ᱟ᱾ ᱛᱚ ᱟᱹᱞᱤᱧ ᱞᱤᱧ ᱢᱮᱱᱟ ᱡᱟᱦᱟᱸ ᱠᱚ ᱟᱛᱩ ᱦᱚᱜ ᱚᱭ ᱫᱟᱥᱟᱭ ᱮᱱᱮᱡ ᱠ ᱛᱚ ᱵᱟᱝ ᱧᱮᱞᱚᱜ ᱠᱟᱱᱟ ᱟᱞᱤᱧ ᱞᱤᱧ ᱧᱮᱞ ᱠᱟᱫᱟ ᱜᱚᱝᱠᱮ ᱟᱹᱰᱤ ᱜᱟᱱ ᱟᱹᱛᱩᱳ ᱦᱚ ᱢᱮᱱᱟᱜ-ᱟ ᱡᱟᱦᱟᱸ ᱨᱮᱫᱚ ᱫᱚ ᱫᱟᱸᱥᱟᱭ ᱮ ᱱᱤᱛ ᱦᱚᱸ ᱦᱚᱸᱠᱚ ᱦᱤᱲᱤᱧ ᱟᱹᱜᱩᱭᱮᱫ ᱛᱟᱵᱚᱱᱟ ᱛᱚ ᱟᱵᱤᱱ ᱱᱚᱣᱟ ᱤᱫᱤᱠᱟ ᱠᱟᱛᱮᱜ ᱪᱮᱫ ᱵᱤᱱ ᱞᱟᱹᱭᱟ ᱡᱮ ᱚᱠᱟ ᱞᱮᱠᱟ ᱠᱟᱛᱮ ᱥᱟᱹᱨᱤᱜᱮ ᱟᱪᱷᱟ ᱱᱚᱣᱟ ᱞᱟᱹᱠᱛᱤ ᱠᱟᱱᱟ ᱥᱮ ᱫᱟᱸᱥᱟᱭ ᱮᱱᱮᱡ ᱪᱮᱫᱟᱜ ᱟᱵᱚ ᱞᱟᱹᱠᱛᱤ ᱠᱟᱱ ᱛᱟᱵᱚᱱᱟ? ᱢᱟᱥᱮ ᱞᱟᱹᱫ ᱟᱜ ᱵᱤᱱ
ᱜᱚᱝᱠᱮ ᱫᱟᱸᱥᱟᱭ ᱮᱱᱮᱡ ᱫᱚ ᱥᱟᱹᱨᱤᱜᱮ ᱟᱵᱚᱣᱟᱜ ᱫᱚ ᱢᱮᱫᱴᱟᱝ ᱟᱹᱰᱤ ᱞᱟᱹᱠᱛᱤᱭ ᱟᱱᱟᱜ ᱜᱮ ᱠᱟᱱ ᱛᱟᱵᱚᱣᱟ ᱢᱮᱱᱠᱷᱟᱱ ᱱᱚᱜᱚ ᱱᱚᱣᱟ ᱫᱟᱸᱥᱟᱭ ᱡᱩᱫᱤ ᱵᱟᱝᱵᱚᱱ ᱫᱟᱬᱟᱱᱟ ᱟᱵᱚ ᱫᱚ ᱟᱹᱰᱤ ᱟᱵᱚᱣᱟᱜ ᱢᱮᱫᱴᱟᱝ ᱥᱟᱶᱛᱟ ᱨᱮᱱᱟᱜ ᱥᱮᱨᱣᱟ ᱨᱮᱱᱟᱜ ᱢᱮᱫᱴᱟᱝ ᱢᱮᱫᱴᱟᱝ ᱡᱟᱦᱟᱱᱟᱜ ᱤᱭᱟᱹ ᱵᱚᱱ ᱵᱟᱹᱜᱤᱭᱟᱜ ᱠᱟᱱ ᱛᱮᱜ ᱵᱚᱱ ᱱᱚᱣᱟ ᱫᱚ ᱵᱚ ᱦᱤᱨᱤᱧ ᱠᱟᱫ ᱞᱮᱠᱟᱜ ᱜᱮ ᱵᱩᱡᱷᱟᱹᱣ ᱜᱚᱫᱚᱜ-ᱟ᱾ ᱢᱮᱱᱠᱷᱟᱱ ᱡᱟᱦᱟᱸ ᱞᱟᱹᱭ ᱜᱟᱱᱚᱜ-ᱟ ᱡᱟᱦᱟᱸ ᱟᱛᱩ ᱠᱚᱨᱮ ᱜᱚᱝᱠᱮ ᱫᱟᱸᱥᱟᱭ ᱫᱟᱨᱟᱱ ᱵᱟᱝ ᱠᱚ ᱥᱮᱱᱚᱜ ᱠᱟᱱᱟ ᱚᱸᱰᱮ ᱫᱚ ᱜᱚᱝᱠᱮ ᱧᱮᱞᱚᱜ ᱠᱟᱱᱟ ᱢᱟᱱᱮ ᱟᱹᱰᱤ ᱤᱭᱟᱹ ᱨᱮᱜᱮ ᱵᱟᱝᱠᱚ ᱥᱮᱞᱮᱰᱚᱜ ᱠᱟᱱᱟ ᱵᱚᱸᱜᱟ ᱵᱩᱨᱩ ᱨᱮ ᱚᱱᱟ ᱟᱛᱩ ᱨᱮᱱ ᱦᱚᱲ ᱢᱟᱱᱮ ᱡᱟᱜ ᱧᱮᱞᱚᱜ ᱠᱟᱱᱟ ᱟᱹᱰᱤᱜᱟᱱ ᱵᱚᱸᱜᱟ ᱵᱩᱨᱩ ᱠᱚᱨᱮᱜ ᱜᱮ ᱪᱟᱞᱟᱜ ᱠᱟᱱᱟ ᱠᱚ ᱢᱤᱫ ᱜᱷᱟᱹᱲᱤᱡ ᱠᱷᱟᱱ ᱟᱨ ᱟᱵᱟᱨ ᱠᱚ ᱦᱮᱡ ᱨᱩᱣᱟᱹᱲᱚᱜ ᱠᱟᱱᱟ, ᱟᱫᱚ ᱜᱚᱝᱠᱮ ᱢᱮᱱᱠᱷᱟᱱ ᱚᱱᱟ ᱟᱛᱩ ᱨᱮᱱ ᱡᱟᱦᱟᱸᱭ ᱠᱚ ᱜᱩᱱᱤ ᱜᱩᱨᱤᱵ ᱠᱚ ᱛᱤᱸᱜᱩ ᱦᱩᱭ ᱠᱟᱱᱟ ᱠᱟᱬ ᱩᱱᱠᱩ ᱪᱚᱨ ᱛᱮᱜᱮ ᱢᱤᱫᱴᱟᱱ ᱵᱮᱥᱤ ᱰᱚ ᱴᱮᱦᱟᱴ ᱫᱚ ᱯᱟᱲᱦᱟᱜ ᱠᱟᱱᱟ ᱵᱟᱝ ᱮᱸᱴᱠᱮᱴᱚᱨᱮ, ᱡᱮ ᱢᱮᱱᱠᱟᱱ ᱵᱚᱸᱜᱟ ᱵᱩᱨᱩ ᱫᱚ ᱥᱩᱰᱩ ᱟᱢᱟᱜ ᱤᱧᱟᱹᱜ ᱮᱠᱞᱟ ᱫᱚ ᱵᱟᱝ ᱠᱟᱱᱟ ᱜᱚᱝᱠᱮ ᱥᱟᱱᱟᱢ ᱦᱚᱲᱛᱮ ᱵᱚ ᱵᱚᱸᱜᱟ ᱵᱩᱨᱩᱜ-ᱟ᱾ ᱱᱚᱜ-ᱚ ᱱᱚᱝᱠᱟᱱ ᱡᱟᱭᱜᱟ ᱠᱚᱨᱮᱜ ᱜᱮ ᱟᱹᱰᱤ ᱦᱚᱨ ᱵᱟᱠᱚ ᱥᱮᱴᱮᱨᱚᱜ ᱠᱟᱱᱟ ᱜᱚᱝᱠᱮ,
ᱟᱫᱚ ᱜᱚᱝ
ᱟᱨ ᱜᱚᱝᱠᱮ ᱞᱟᱹᱭ ᱜᱟᱱᱚᱜ-ᱟ ᱦᱮᱸ ᱜᱚᱝᱠᱮ ᱞᱟᱹᱭ ᱵᱤᱱ
ᱦᱚᱸ ᱞᱮᱯᱩᱨᱟᱹᱣ ᱜᱚᱜ ᱠᱟᱜ ᱵᱤᱱ ᱚᱱᱟᱴᱟᱜ,
ᱟᱹᱞᱤᱧ ᱞᱤᱧ ᱞᱟᱹᱭᱫᱟ ᱜᱚᱝᱠᱮ ᱚᱝᱠᱟ ᱟᱫᱚ ᱵᱟᱝᱠᱚ ᱥᱮᱴᱮᱨᱚᱜ ᱠᱟᱱᱟ ᱢᱮᱫᱴᱟᱝ ᱡᱟᱦᱟ ᱢᱮᱴᱟᱝ ᱡᱩᱢᱤᱫ ᱡᱟᱭᱜᱟ ᱨᱮ ᱟᱹᱜᱩ ᱵᱟᱝ ᱜᱟᱱᱚᱜ ᱠᱟᱱᱟ ᱱᱩᱠᱩ ᱢᱟᱱᱢᱤ᱾ ᱡᱷᱚᱛᱚ ᱢᱟᱱᱮ ᱮᱴᱟᱜ ᱮᱴᱟᱜ ᱥᱮᱫ ᱜᱮᱠᱚ ᱠᱚ ᱥᱮᱱᱚᱜ ᱠᱟᱱᱟ ᱜᱚᱝᱠᱮ ᱞᱟᱹᱭᱫᱟ ᱠᱚ ᱱᱚᱜ-ᱚᱭ ᱫᱟᱸᱥᱟᱭ ᱫᱟᱬᱟᱱ ᱵᱟᱹᱜᱤ ᱠᱟᱛᱮᱜ ᱜᱚᱝᱠᱮ ᱦᱟᱱᱮ ᱡᱟᱦᱟ ᱚᱠᱚᱭ ᱠᱚᱫᱚ ᱦᱟᱱᱮ ᱵᱚᱸᱜᱟ ᱧᱮᱞ ᱠᱚ ᱪᱟᱞᱟᱜ ᱠᱟᱱᱟ ᱚᱱᱠᱟᱛᱮ ᱦᱚᱲ ᱠᱚ ᱵᱟᱝᱠᱚ ᱡᱟᱣᱨᱟᱜ ᱠᱟᱱᱛᱮ ᱚᱱᱟ ᱚᱱᱟ ᱟᱛᱩ ᱠᱚᱨᱮ ᱧᱮᱞᱚᱜ ᱠᱟᱱᱟ ᱫᱟᱸᱥᱟᱭ ᱫᱟᱲᱟᱱ ᱫᱚ ᱵᱚᱱᱫᱚ ᱤᱫᱤᱜ ᱠᱟᱱᱟ
ᱮᱠ ᱫᱚᱢ ᱜᱚᱢᱠᱮ ᱟᱨ ᱚᱱᱟ ᱦᱚᱸ ᱚᱱᱟ ᱦᱚᱸ ᱠᱟᱛᱷᱟ ᱠᱟᱱᱟ ᱟᱨ ᱧᱮᱞ ᱵᱤᱱ ᱱᱚᱰᱮᱵᱤᱱ ᱧᱮᱞᱟ ᱡᱮ ᱟᱹᱰᱤ ᱫᱤᱱ ᱠᱷᱚᱱᱟᱜ ᱦᱚᱭ ᱛᱚ ᱚᱱᱟ ᱟᱹᱛᱩ ᱨᱮᱱ ᱡᱟᱦᱟᱸᱭ ᱩᱱᱠᱩ ᱠᱚ ᱛᱟᱦᱮᱸ ᱠᱟᱱᱟ ᱢᱮᱱᱠᱷᱟᱱ ᱩᱱᱠᱩ ᱠᱚ ᱥᱟᱵ ᱫᱚᱦᱚ ᱠᱟᱫ ᱨᱮ ᱦᱚᱸ ᱤᱱᱟᱹᱯᱚᱨ ᱡᱟᱦᱟᱸᱭ ᱯᱨᱚᱡᱚᱱᱢᱚ ᱠᱚ ᱦᱤᱡᱩᱜ ᱠᱟᱱ ᱱᱩᱠᱩ ᱜᱮ ᱛᱚ ᱚᱱᱟ ᱡᱤᱱᱤᱥ ᱴᱟᱜ ᱵᱟᱝ ᱠᱚ ᱥᱟᱵ ᱫᱚᱦᱚᱭᱮᱫᱟ ᱤᱱᱟᱹᱯᱚᱨ ᱧᱮᱞ ᱵᱤᱱ ᱡᱚᱠᱷᱚᱱ ᱫᱟᱸᱟᱭ ᱡᱚᱠᱷᱚᱡ ᱟᱵᱚ ᱠᱤᱪᱷᱩᱜᱟᱱ ᱧᱮᱞᱚᱜᱼᱟ ᱡᱮ ᱚᱸᱰᱮ ᱵᱟᱝ ᱠᱚᱨᱟᱣ ᱠᱟᱛᱮᱫ ᱚᱠᱟᱨᱮ ᱚᱠᱟᱨᱮ ᱯᱩᱡᱟᱹ ᱧᱮᱞ ᱢᱮᱱ ᱫᱚ ᱩᱱ ᱡᱚᱠᱷᱚᱡ ᱡᱚᱠᱷᱚᱱ ᱡᱟᱸᱦᱟᱸᱭ ᱤᱧᱫᱚ ᱟᱹᱞᱤᱧ ᱫᱩᱞᱤᱧ ᱢᱮᱱᱟ ᱡᱟᱦᱟᱸᱭ ᱛᱮᱦᱮᱧ ᱟᱢᱨᱮᱱ ᱟᱵᱚ ᱵᱚᱱ ᱫᱟᱸᱥᱟᱭ ᱵᱚᱱ ᱮᱱᱮᱡ ᱫᱟ ᱪᱮᱫ ᱠᱷᱟᱹᱛᱤᱨ ᱛᱮ ᱟᱵᱚᱨᱮᱱ ᱦᱩᱫᱩᱲᱼ ᱫᱩᱨᱜᱟᱹ ᱦᱮᱸᱥᱮ ᱟᱨ ᱟᱭᱱᱚᱢ ᱠᱟᱡᱚᱞ ᱱᱩᱜᱠᱩ ᱯᱟᱸᱡᱟ ᱞᱟᱹᱜᱤᱫ ᱛᱮᱵᱚᱱ ᱠᱚᱨᱟᱣ ᱮᱫᱟ ᱟᱫᱚ ᱢᱮᱱᱠᱷᱟᱱ ᱦᱚᱜᱼᱚᱭ ᱡᱮ ᱪᱷᱚᱸᱱᱫᱚ ᱵᱮᱥ ᱠᱟᱛᱮᱜ ᱱᱚᱜᱼᱱᱟᱜ ᱨᱮᱱᱟᱜ ᱡᱟᱦᱟᱸ ᱢᱩᱞ ᱮᱱᱮᱢ ᱱᱚᱣᱟ ᱜᱮ ᱠᱤᱱᱛᱩ ᱱᱩᱠᱩ ᱵᱟᱝᱠᱚ ᱥᱟᱵ ᱨᱟᱠᱟᱵ ᱫᱟᱲᱮ ᱠᱟᱣᱫᱟ ᱟᱹᱞᱤᱧ ᱞᱤᱧᱟᱜ ᱢᱚᱱᱮ ᱦᱩᱭᱩᱜ ᱠᱟᱱ ᱛᱟᱞᱤᱧᱟ ᱜᱚᱢᱠᱮ ᱦᱮᱸᱥᱮ
ᱟᱹᱞᱤᱧ ᱦᱚᱸ ᱚᱱᱠᱟ ᱜᱮᱞᱤᱧ ᱢᱚᱱᱮᱭᱮᱫᱟ ᱜᱚᱢᱠᱮ ᱮᱠᱫᱚᱢ ᱵᱟᱠᱚ ᱥᱟᱵ ᱫᱟᱲᱮ ᱠᱟᱣᱫᱟ ᱢᱮᱱᱛᱮ ᱚᱱ ᱠᱟᱜᱮ ᱢᱮᱱᱠᱷᱟᱱ ᱟᱹᱰᱤ. ᱜᱟᱱ ᱢᱮᱱᱠᱷᱟᱱ ᱜᱚᱢᱠᱮ ᱧᱮᱞᱚᱜ ᱠᱟᱱᱟ ᱡᱟᱦᱟᱸᱭ ᱦᱟᱯᱲᱟᱢ ᱠᱚ ᱠᱚ ᱛᱟᱦᱮᱸ ᱠᱟᱱᱟ ᱩᱱᱠᱩ ᱠᱚ ᱟᱹᱭᱩᱨᱤᱭᱟᱹ ᱠᱚ ᱠᱚ ᱛᱟᱦᱮᱸ ᱠᱟᱱᱟ ᱢᱮᱱᱠᱷᱟᱱ ᱩᱱᱠᱩ ᱱᱤᱛᱚᱜ ᱠᱚ ᱵᱚᱸᱜᱟ ᱛᱟᱞᱟᱭᱮᱱ ᱠᱷᱟᱱ ᱟᱫᱚ ᱚᱱᱟ ᱚᱱᱟ ᱟᱹᱛᱩ ᱨᱮ ᱫᱚ ᱟᱫᱚ ᱚᱰᱮ ᱵᱚᱱᱫᱚ ᱨᱮ ᱵᱚᱱᱫᱚ ᱜᱤᱰᱤᱭᱮᱱᱟ ᱧᱮᱞᱚᱜ ᱠᱟᱱᱟ ᱢᱟᱱᱮ ᱟᱫᱚ ᱱᱩᱠᱩ ᱦᱚᱲᱟᱜ ᱠᱚᱱᱳ ᱫᱟᱸᱥᱟᱭ ᱮᱱᱮᱡ ᱨᱮ ᱠᱚᱱᱳ ᱤᱭᱟᱹ ᱜᱮ ᱵᱟᱹᱱᱩᱜ ᱟᱠᱟᱫ ᱛᱟᱠᱚᱣᱟ ᱨᱟᱹᱥᱠᱟᱹ ᱜᱮ ᱜᱚᱢᱠᱮ ᱚᱱᱟ ᱠᱷᱟᱹᱛᱤᱨ ᱡᱟᱦᱟᱸᱭ ᱠᱚ ᱠᱚ ᱟᱹᱭᱩᱨᱤᱭᱟᱹ ᱠᱚ ᱠᱚ ᱛᱟᱦᱮᱸ ᱠᱟᱱᱟ ᱩᱱᱠᱩ ᱠᱚ ᱵᱚᱸᱜᱟ ᱛᱟᱞᱟᱭᱮᱱ ᱠᱷᱟᱱ ᱮᱠᱚᱫᱚᱢ ᱚᱱᱟ ᱟᱹᱛᱩ ᱠᱚ ᱨᱮ ᱫᱚ ᱦᱟᱹᱯᱤᱫ ᱜᱮ ᱦᱟᱹᱯᱤᱫ ᱤᱫᱤᱭᱮᱱᱟ ᱧᱮᱞᱚᱜ ᱠᱟᱱᱟ
ᱟᱫᱚ ᱜᱚᱢᱠᱮ ᱱᱚᱸᱰᱮ ᱡᱩᱣᱟᱹᱱ ᱠᱚᱦᱚᱸ ᱡᱟᱦᱟᱸᱭ ᱠᱚ ᱛᱟᱦᱮᱱ ᱠᱟᱱᱟ ᱢᱟᱱᱮ ᱡᱩᱣᱟᱹᱱ ᱠᱚ ᱡᱟᱦᱟᱸᱭ ᱠᱚ ᱢᱮᱱᱟᱜ ᱟᱠᱟᱫ ᱠᱚᱣᱟ ᱱᱩᱠᱩ ᱦᱚᱸ ᱟᱹᱞᱤᱧ ᱞᱤᱧ ᱢᱮᱱᱟ ᱱᱤᱛᱚᱜ ᱡᱟᱦᱟᱸᱭ ᱟ ᱞᱮᱠᱟ ᱡᱩᱭᱟᱹᱱ ᱡᱤ ᱡᱟᱦᱟᱸ ᱯᱟᱨᱚᱢ ᱟᱠᱟᱱᱟ ᱥᱮ ᱪᱟᱞᱟ ᱪᱟᱵᱟᱣ ᱠᱟᱱᱟ ᱚᱱᱟ ᱠᱤᱱᱛᱩ ᱥᱟᱵ ᱟᱹᱜᱩ ᱨᱟᱠᱟᱵ ᱫᱟᱨᱟᱭ ᱠᱟᱱ ᱫᱤᱱ ᱨᱮᱱ ᱡᱟᱦᱟᱸᱭ ᱯᱩ ᱯᱚᱝᱲᱟ ᱠᱚ ᱢᱮᱱᱟᱜ ᱠᱚᱣᱟ ᱱᱩᱠᱩ ᱡᱟᱛᱮ ᱱᱚᱣᱟ ᱡᱤᱱᱤᱥ ᱠᱚ ᱧᱮᱞ ᱥᱮᱬᱟᱭ ᱢᱟ ᱥᱮᱠᱚ ᱧᱟᱢ ᱢᱟ ᱠᱟᱨᱚᱱ ᱫᱚ ᱜᱚᱢᱠᱮ ᱧᱮᱞ ᱵᱤᱱ ᱟᱵᱚᱣᱟᱜ ᱟᱵᱚᱣᱟᱜ ᱞᱟᱠᱪᱟᱨ ᱜᱮ ᱠᱤᱱᱛᱩ ᱟᱵᱚᱣᱟᱜ ᱩᱯᱨᱩᱢ ᱫᱚ ᱛᱮᱦᱮᱧ ᱡᱩᱫᱤ ᱟᱵᱚᱣᱟᱜ ᱩᱯᱨᱩᱢ ᱵᱚᱱ ᱦᱤᱲᱤᱧᱟ ᱢᱤᱫ ᱫᱤᱱ ᱦᱤᱞᱳᱜ ᱱᱚᱣᱟ ᱱᱚᱣᱟ ᱫᱷᱩᱲᱤ ᱫᱷᱟᱹᱨᱛᱤ ᱠᱷᱚᱱ ᱜᱮᱵᱚᱱ ᱟᱫᱚᱜ ᱞᱮᱠᱟ ᱟᱹᱞᱤᱧᱟᱜ ᱢᱟᱱᱮ ᱦᱩᱭᱩᱜ ᱠᱟᱱ ᱛᱟᱞᱤᱧᱟ
ᱮᱠ ᱫᱚᱢ ᱜᱚᱢᱠᱮ ᱟᱹᱞᱤᱧ ᱦᱚᱸ ᱚᱱᱠᱟ ᱜᱮᱞᱤᱧ ᱢᱚᱱᱮᱭᱫᱟ ᱮᱠ ᱫᱚᱢ ᱱᱚᱜᱼᱚ ᱱᱚᱣᱟ ᱠᱚ ᱡᱩᱫᱤ ᱠᱚ ᱟᱫ ᱥᱟᱹᱨᱤᱭᱟ ᱟᱵᱚ ᱦᱚᱸ ᱢᱤᱫ ᱫᱤᱱ ᱫᱚ ᱱᱚᱣᱟ ᱫᱷᱩᱲᱤ ᱫᱷᱟᱹᱨᱛᱤ ᱠᱷᱚᱱ ᱟᱫ ᱨᱮᱵᱚ ᱟᱫ ᱩᱛᱟᱹᱨᱚᱜᱼᱟ ᱮᱠ ᱫᱚᱢ
ᱥᱟᱹᱨᱤ ᱠᱟᱛᱷᱟ ᱠᱟᱱᱟ ᱛᱚ ᱜᱚᱢᱠᱮ ᱛᱮᱦᱮᱧ ᱟᱭᱢᱟ ᱟᱭᱢᱟ ᱛᱮᱦᱮᱧ ᱡᱩᱫᱤ ᱵᱤᱱ ᱧᱮᱞᱟ ᱛᱮᱦᱮᱧ ᱚᱞ ᱨᱮᱰᱤ ᱟᱵᱚᱣᱟᱜ ᱴᱟᱢᱟᱠ ᱛᱩᱢ